ᱦᱮᱸ
ᱦᱩᱸ ᱫᱤᱭᱮ ᱜᱚᱝᱠᱮ ᱱᱟᱯᱟᱭ ᱵᱟᱲᱟ ᱜᱮ
ᱦᱳᱭ ᱱᱟᱯᱟᱭ ᱵᱟᱲᱟ ᱜᱮ ᱟᱵᱮᱱ ᱜᱮ ᱪᱮᱫ ᱞᱮᱠᱟ ᱦᱮᱱᱟᱜ ᱠᱟᱫ ᱵᱮᱱᱟ
ᱟᱹᱞᱤᱧ ᱦᱚᱸ ᱜᱚᱝᱠᱮ ᱱᱟᱯᱟᱭ ᱵᱟᱲᱟ ᱜᱮ ᱢᱮᱱᱟᱜ ᱟᱠᱟᱫ ᱞᱤᱧᱟᱹ, ᱡᱚᱢ ᱵᱟᱲᱟ ᱠᱚᱫᱚ ᱦᱩᱭᱱᱟ ᱥᱮ ᱵᱟᱝ ᱛᱟᱦᱞᱮ ᱜᱚᱝᱠᱮ
ᱦᱳᱭ ᱡᱚᱢ ᱵᱟᱲᱟ ᱠᱚᱫᱚ ᱮᱠᱷᱚᱱᱳ ᱟᱹᱣᱨᱤ ᱦᱩᱭᱩᱜ-ᱟ ᱤᱥᱤᱱ ᱵᱟᱥᱟᱝ ᱪᱟᱹᱞᱩᱜ ᱠᱟᱱᱟ
ᱚ ᱟᱹᱞᱤᱧ ᱦᱚᱸ ᱢᱟᱨᱟᱜ ᱤᱥᱤᱱ ᱵᱟᱥᱟᱝ ᱫᱚ ᱪᱟᱞᱟᱜ ᱠᱟᱱ ᱛᱟᱹᱞᱤᱧᱟ, ᱮᱠᱷᱚᱱ ᱡᱚᱢ ᱵᱟᱲᱟ ᱫᱚ ᱟᱹᱨᱤᱭᱟᱜ-ᱟ ᱛᱟᱞᱦᱮ ᱜᱚᱝᱠᱮ ᱟᱯᱮ ᱫᱤᱥᱚᱢ ᱠᱚ ᱪᱮᱫᱞᱮᱠᱟ ᱱᱤᱛᱳᱜ ᱨᱚᱦᱚᱭ ᱠᱚᱯᱮ ᱮᱛᱚᱦᱚᱵ ᱠᱮᱫᱟ ᱥᱮ ᱟᱹᱣᱨᱤ
ᱵᱟᱝᱟ ᱜᱚᱢᱠᱮ ᱟᱹᱣᱨᱤ ᱞᱮ ᱮᱦᱚᱵ ᱛᱟᱦᱮᱱᱟ ᱮᱠᱷᱚᱱ ᱫᱟᱜ ᱡᱟᱹᱲᱤ ᱠᱷᱟᱹᱛᱤᱨ ᱛᱮ ᱵᱟᱝ ᱦᱩᱭ ᱠᱟᱱᱟ ᱚᱱᱠᱟ ᱫᱟᱜ ᱡᱟᱹᱲᱤ ᱫᱚ ᱦᱩᱭᱩᱜ ᱠᱟᱱ ᱜᱮᱭᱟ ᱛᱚ ᱢᱮᱱᱠᱷᱟᱱ ᱚᱱᱠᱟ ᱠᱟᱹᱢᱤ ᱨᱮ ᱞᱟᱜᱟᱜ ᱞᱮᱠᱟ ᱫᱚ ᱵᱟᱭ ᱫᱟᱜ
ᱟᱨ ᱱᱚᱛᱮ ᱦᱚᱸ ᱱᱚᱝᱠᱟ ᱜᱮ ᱢᱟᱱᱮ ᱫᱟᱜᱮᱫ ᱨᱮᱦᱚᱸᱭ ᱢᱟᱱᱮ ᱠᱟᱹᱢᱤ ᱨᱮᱫᱚ ᱵᱟᱝ ᱞᱟᱜᱟᱜ ᱠᱟᱱᱟ ᱱᱤᱛᱚᱜ ᱫᱷᱟᱹᱨᱤᱡᱟᱜ ᱥᱩᱫᱷᱩ ᱚᱛ ᱛᱮᱜᱮ ᱞᱚᱦᱚᱫ ᱫᱟᱭ ᱟᱨ ᱵᱟᱹᱭᱦᱟᱹᱲ ᱠᱚᱢᱟ ᱛᱚ ᱠᱟᱹᱴᱤᱡ ᱠᱟᱹᱴᱤᱡ ᱛᱚᱸᱵᱟᱜ ᱠᱟᱱᱟ ᱡᱟᱦᱟᱸ ᱫᱚ ᱚᱱᱟ ᱫᱟᱜ ᱛᱟᱸᱵᱟ ᱛᱮᱫᱚ ᱠᱳᱱᱳ ᱠᱟᱹᱢᱤᱤᱨ ᱥᱮ ᱢᱟᱱᱮ ᱵᱟᱝ ᱞᱟᱜᱟᱜ ᱠᱟᱱᱟ ᱟᱨᱠᱤ ᱱᱤᱛᱚᱜ ᱫᱚ
ᱦᱳ, ᱦᱳᱭ ᱟᱞᱮ ᱜᱮ ᱟᱞᱮᱭᱟᱜ ᱠᱤᱪᱷᱩ ᱵᱟᱹᱭᱦᱟᱹᱲ ᱨᱮᱭᱟᱜ ᱠᱷᱮᱛ ᱠᱚᱫᱚ ᱚᱱᱟ ᱫᱚ ᱯᱟᱲᱟᱜ ᱠᱟᱫᱟᱞᱮ ᱚᱱᱟ ᱫᱚ ᱫᱟᱜ ᱟᱠᱟᱫᱟ ᱫᱟᱜ ᱠᱟᱱᱟ ᱚᱱᱟ ᱫᱚ ᱵᱟᱹᱭᱦᱟᱹᱲ ᱨᱮ ᱠᱷᱮᱛ ᱥᱮ ᱛᱟᱞᱦᱮ ᱚᱱᱟ ᱫᱚ ᱫᱟᱜ ᱤᱭᱟᱹ ᱱᱤᱛᱚᱜ ᱫᱚ ᱥᱤ ᱵᱟᱲᱟ ᱦᱩᱭ ᱠᱟᱱᱟ ᱚᱱᱟ ᱫᱚ ᱯᱟᱲᱟᱜ ᱠᱚᱫᱚ ᱦᱩᱭ ᱠᱟᱱᱟ
ᱛᱟᱦᱞᱮ ᱛᱚᱞᱟ ᱠᱚᱫᱚ ᱦᱟᱨᱟᱭᱱᱟ ᱥᱮ ᱵᱟᱝ ᱛᱟᱦᱞᱮ
ᱛᱚᱞᱟ ᱠᱚᱫᱚ ᱦᱟᱨᱟᱣᱟᱠᱟᱱ ᱜᱮᱭᱟ ᱞᱟᱪᱟᱲ ᱧᱚᱜ ᱜᱮ ᱜᱤᱰᱤ ᱦᱩᱭ ᱟᱠᱟᱱᱟ ᱥᱮ ᱛᱟᱦᱞᱮ ᱛᱚᱲᱟ ᱠᱚᱫᱚ ᱦᱟᱨᱟ ᱧᱚᱜ ᱠᱟᱱ ᱜᱮᱭᱟ
ᱚ ᱟᱞᱮ ᱦᱚᱸ ᱱᱤᱛᱚᱜ ᱫᱚ ᱛᱚᱞᱟ ᱠᱚᱫᱚ ᱪᱟᱨᱟᱜ ᱠᱟᱱᱟ ᱟᱫᱚ ᱨᱚᱦᱚᱭ ᱜᱮ ᱦᱟᱯᱮ ᱛᱤᱥᱮ ᱥᱮᱨᱢᱟ ᱡᱟᱹᱲᱤᱭᱟᱵᱚᱱ ᱠᱟᱱᱟ ᱛᱟᱨᱯᱚᱨᱮ ᱛᱚ ᱨᱚᱦᱚᱭ ᱦᱩᱭᱩᱜ-ᱟ ᱥᱮ
ᱦᱳᱭ ᱦᱳᱭ ᱟᱫᱚ ᱟᱯᱮ ᱫᱚ ᱜᱚᱝ ᱠᱤ ᱢᱮᱱᱫᱟᱞᱤᱧ ᱱᱚᱝᱠᱟ ᱥᱮᱨᱢᱟ ᱡᱟᱹᱲᱤ ᱟᱥᱛᱮ ᱜᱮ ᱦᱮᱱᱟᱜ ᱯᱮᱭᱟ ᱥᱮ ᱟᱯᱮ ᱫᱚ ᱟᱨᱦᱚᱸ ᱥᱮ ᱢᱤᱱᱤ ᱥᱟᱵ ᱢᱟᱨᱥᱟᱞ ᱚᱱᱟ ᱠᱚ
ᱟᱞᱮ ᱫᱚ ᱟᱫᱚ ᱱᱤᱛᱚᱜ ᱫᱚ ᱱᱮᱛᱟᱨ ᱫᱚ ᱤᱭᱟᱹ ᱛᱚ ᱡᱟᱹᱯᱩᱫ ᱫᱤᱱ ᱛᱚ ᱟᱹᱰᱤ ᱦᱚᱲᱟᱜ ᱜᱮ ᱩᱭᱦᱟᱹᱨ ᱫᱤᱥᱟᱹ ᱫᱚ ᱛᱟᱦᱮᱱ ᱛᱟᱠᱚᱣᱟ ᱢᱟᱱᱮ ᱥᱮᱨᱢᱟ ᱡᱟᱹᱨᱤ ᱛᱮᱠᱷᱟᱱ ᱵᱷᱟᱜᱤᱜᱼᱟ ᱡᱚᱠᱷᱚᱱ ᱠᱚ ᱟᱫᱚ ᱠᱚ ᱧᱮᱞ ᱮᱫᱟ ᱡᱚᱠᱷᱚᱱ ᱮᱴᱟᱜ ᱨᱚᱦᱚᱭ ᱨᱮᱱᱟᱜ ᱚᱠᱛᱚ ᱠᱚᱦᱚᱸ ᱯᱟᱨᱚᱢᱚᱜ ᱠᱟᱱᱟ ᱟᱫᱚ ᱛᱚᱠᱷᱚᱱ ᱫᱚ ᱟᱫᱚ ᱠᱚ ᱧᱮᱞᱟ ᱵᱮᱵᱚᱥᱛᱷᱟ ᱠᱚ ᱧᱮᱞᱟ ᱛᱚᱠᱷᱚᱱ ᱫᱚᱱᱥᱟᱵᱢᱟ ᱥᱮ ᱢᱚᱴᱚᱨ ᱯᱚᱴᱚᱨ ᱛᱮᱠᱚ ᱨᱚᱦᱚᱭᱟ
ᱦᱳᱭ ᱟᱯᱮ ᱥᱮᱫ ᱫᱚ ᱛᱟᱦᱚᱞᱮ ᱢᱚᱴᱚᱨ ᱠᱚᱫᱚ ᱜᱚᱢᱠᱮ ᱢᱮᱱᱟᱜᱼᱟᱥᱮ ᱵᱟᱹᱱᱩᱜᱼᱟ ᱪᱮ
ᱢᱟᱱᱮ ᱵᱮᱥᱤ ᱫᱚ ᱵᱟᱹᱱᱩᱜ ᱨᱮᱦᱚᱸ ᱠᱚᱢ ᱠᱚᱢ ᱫᱚ ᱠᱟᱹᱴᱤᱡ ᱢᱮᱱᱟᱜ ᱜᱮᱭᱟ ᱟᱨᱠᱤ ᱠᱟᱺᱡ ᱠᱟᱺᱡ ᱫᱚ ᱟᱨᱠᱡ ᱦᱩᱰᱤᱧ ᱢᱟᱪᱷᱟ ᱠᱚᱫᱚ ᱢᱮᱱᱟᱜ ᱜᱮᱭᱟ
ᱦᱳᱭ ᱦᱳᱭ ᱦᱳᱭ ᱱᱚᱛᱮ ᱫᱚ ᱜᱚᱝᱠᱮ ᱚᱱᱟ ᱠᱚᱨᱮᱱᱟᱜ ᱤᱭᱟᱹ ᱫᱚ ᱵᱟᱹᱱᱩᱜ ᱦᱳᱭ ᱦᱳᱭ ᱱᱚᱛᱮ ᱫᱚ ᱜᱚᱝᱠᱮ ᱚᱱᱠᱟᱱᱟᱜ ᱤᱭᱟᱹ ᱠᱚᱦᱚᱸ ᱵᱟᱹᱱᱩᱜᱼᱟ ᱥᱟᱵᱽ ᱢᱟᱨᱥᱟᱞ ᱥᱮ ᱪᱮᱫ ᱱᱚᱣᱟ ᱫᱚ ᱫᱟᱜ ᱡᱟᱹᱲᱤ ᱟᱥᱛᱮ ᱜᱮ ᱟᱞᱮ ᱫᱚ ᱢᱮᱱᱟᱜ ᱠᱫ ᱞᱮᱭᱟ ᱟᱫᱚ ᱱᱮᱥ ᱫᱚ ᱦᱟᱸᱜ ᱵᱟᱭ ᱚᱱᱠᱟ ᱫᱚ ᱟᱹᱣᱨᱤ ᱫᱟᱜ ᱡᱟᱹᱲᱤ ᱛᱮ ᱛᱟᱭᱚᱢ ᱧᱚᱜ ᱠᱟᱱᱟᱞᱮ
ᱚ
ᱜᱟᱰᱟ ᱢᱩᱰᱩ ᱠᱚᱫᱚ ᱱᱚᱝᱠᱟ ᱫᱚ ᱟᱞᱮ ᱫᱚ ᱵᱟᱹᱱᱩᱜᱼᱟ ᱚᱱᱠᱟ ᱫᱚ
ᱚ ᱟᱪᱪᱷᱟ ᱛᱟᱦᱞᱮ ᱜᱚᱝᱠᱮ ᱟᱯᱮᱫᱚ ᱦᱩᱲᱩ ᱜᱮ ᱥᱮ ᱦᱩᱲᱩ ᱵᱟᱫᱮ ᱠᱟᱛᱮ ᱟᱵᱟᱨ ᱮᱴᱟᱜ ᱡᱤᱱᱤᱥ ᱠᱚ ᱦᱚᱯᱮ ᱨᱚᱦᱚᱭᱟ
ᱦᱩᱲᱩ ᱵᱟᱫᱮ ᱨᱚᱦᱚᱭ ᱜᱮᱭᱟᱞᱮ ᱛᱩᱲᱤ ᱠᱚ ᱢᱟᱱᱮ ᱮᱢᱚᱱ ᱠᱤᱪᱷᱩ ᱫᱚ ᱵᱟᱞᱮ ᱨᱚᱦᱚᱭ ᱛᱟᱦᱮᱱᱟ ᱛᱩᱲᱤ ᱠᱚ ᱥᱚᱵᱡᱤ ᱠᱚ ᱠᱟᱺᱡ ᱠᱟᱺᱡ ᱨᱚᱦᱚᱭ ᱦᱩᱭᱩᱜ ᱛᱟᱦᱮᱱ ᱜᱮᱭᱟ ᱡᱚᱢ ᱥᱟᱹᱛ ᱞᱮᱠᱟ ᱫᱚ ᱠᱷᱚᱥᱞᱟ ᱠᱚ ᱮᱨ ᱦᱩᱭᱩᱜ ᱛᱟᱦᱮᱱ ᱜᱮᱭᱟ ᱚᱱᱟ ᱠᱚᱦᱚᱸ
ᱦᱩᱸ ᱦᱩᱸ ᱦᱮᱸ ᱟᱞᱮ ᱫᱚ ᱟᱞᱮ ᱚᱱᱛᱮ ᱦᱚᱸ ᱢᱟᱱᱮ ᱦᱩᱲᱩ ᱥᱟᱶ ᱥᱟᱶᱛᱮ ᱢᱟᱱᱮ ᱩᱛᱩ ᱠᱚᱦᱚᱸ ᱞᱮ ᱨᱚᱦᱚᱭ ᱜᱮᱭᱟ ᱡᱮᱢᱚᱱ ᱱᱤᱛᱚᱜ ᱫᱚ ᱡᱟᱦᱟᱸ ᱜᱷᱩᱴᱩ ᱦᱳᱲᱩ ᱠᱚᱦᱚᱸ ᱢᱮᱱᱟᱜ ᱜᱮᱭᱟ᱾ ᱚᱱᱟ ᱠᱚᱞᱮ ᱨᱚᱦᱚᱭᱟ ᱟᱨ ᱡᱟᱦᱟᱸ ᱟᱵᱤᱱ ᱵᱤᱱ ᱞᱟᱹᱭ ᱠᱮᱫᱟ ᱵᱚᱞ ᱛᱩᱲᱤ ᱠᱚ ᱠᱷᱚᱥᱞᱟ ᱠᱚ ᱚᱱᱟ ᱦᱚᱸ ᱨᱚᱦᱚᱭᱚᱜ ᱜᱮᱭᱟ᱾
ᱦᱮᱸ
ᱟᱫᱚ ᱫᱟᱠᱟ ᱥᱟᱶᱛᱮ ᱫᱚ ᱩᱛᱩ ᱦᱚᱸᱛᱚ ᱫᱚᱨᱠᱟᱨ ᱦᱮᱸ ᱥᱮ ᱩᱛᱩ ᱦᱚ ᱫᱚᱨᱠᱟᱨ ᱱᱤᱭᱟᱹᱥᱟᱣ ᱛᱮ ᱚᱱᱟ ᱠᱚᱦᱚᱸ ᱟᱞᱮ ᱫᱚᱞᱮ ᱨᱚᱦᱚᱭ ᱜᱮᱭᱟ ᱟᱨᱠᱤ
ᱦᱮᱸ ᱱᱚᱛᱮ ᱦᱚᱸ ᱨᱚᱦᱚᱭ ᱫᱚᱞᱮ ᱨᱚᱦᱚᱭ ᱜᱮᱭᱟ ᱟᱫᱚ ᱱᱚᱛᱮ ᱫᱚᱵᱮᱱ ᱵᱩᱡᱮᱫ ᱜᱮᱭᱟ ᱛᱚ ᱜᱤᱰᱭᱟᱹ ᱵᱷᱚᱨᱥᱟ ᱠᱚᱨᱮ ᱯᱩ ᱯᱩᱠᱷᱨᱤ ᱠᱚᱨᱮ ᱫᱟᱜ ᱠᱚ ᱮᱢᱚᱜᱼᱟ᱾ ᱦᱚᱲᱟᱜ ᱯᱩᱠᱷᱨᱤ ᱛᱚ ᱦᱟᱹᱠᱩᱠᱚ ᱟᱲᱟᱜ ᱠᱚᱣᱟ᱾
ᱦᱮᱸ ᱦᱮᱸ
ᱩᱱᱠᱩ ᱦᱚᱸ ᱫᱟᱜ ᱵᱟᱠᱚ ᱮᱢ ᱞᱟᱹᱜᱤᱫᱚᱜᱼᱟ᱾ ᱛᱟᱦᱚᱞᱮ ᱠᱷᱟᱱ ᱫᱚ ᱫᱟᱜ ᱠᱚᱨᱮᱱᱟᱜ ᱟᱱᱟᱴ ᱦᱩᱭᱩᱜᱼᱟ, ᱥᱮ ᱩᱛᱩ ᱨᱚᱦᱚᱭ ᱠᱚᱨᱛᱮ ᱜᱮᱞᱮ
ᱦᱳᱭ ᱦᱮᱸᱦᱮᱸ
ᱚᱱᱟ ᱠᱚ ᱠᱷᱟᱹᱛᱤᱨ ᱛᱮᱜᱮ ᱩᱱᱟᱹᱜ ᱫᱚ ᱥᱚᱵᱡᱤ ᱠᱚᱫᱚ ᱵᱟᱝ ᱦᱟᱸᱟᱜ ᱞᱮ ᱨᱚᱦᱚᱭᱟ ᱱᱚᱛᱮ ᱟᱞᱮ ᱥᱩᱨ ᱥᱩᱨ ᱥᱮᱫ ᱜᱮ ᱜᱟᱰᱟ ᱠᱚ ᱢᱮᱱᱟᱜᱼᱟ᱾ ᱚᱱᱛᱮ ᱚᱱᱟ ᱚᱱᱛᱮᱜ ᱩᱛᱩ ᱩᱱᱠᱩ ᱫᱚᱠᱚ ᱨᱚᱦᱚᱭ ᱛᱟᱦᱮᱱᱟ ᱰᱷᱮᱨ ᱵᱟᱭᱤᱠ ᱵᱮᱥᱤᱨ ᱵᱷᱟᱜᱽ
ᱚ ᱟᱫᱚ ᱟᱱᱟᱡ ᱠᱚᱫᱚ ᱪᱮᱫ ᱠᱚᱯᱮ ᱨᱚᱦᱚᱭ ᱛᱮ
ᱦᱩᱸ
ᱟᱱᱟᱡᱽ ᱠᱚᱫᱚ ᱪᱮᱫ ᱠᱚᱯᱮ ᱨᱚᱦᱚᱭᱟ
ᱨᱚᱦᱚᱭ ᱦᱩᱭᱩᱜ ᱜᱮᱭᱟ ᱱᱚᱝᱠᱟ ᱡᱚᱛᱚ ᱞᱮᱠᱟᱱᱟᱜ ᱡᱤᱱᱤᱥ ᱜᱮ
ᱦᱮᱸ ᱟᱞᱮ ᱢᱟ ᱟᱱᱟᱡᱽ ᱠᱚ ᱥᱮ ᱚᱱᱟ ᱠᱚᱫᱚᱞᱮ ᱨᱚᱦᱚᱭᱟ ᱠᱚᱸᱰᱷᱟ ᱠᱚ ᱵᱤᱞᱟᱹᱛᱤ ᱠᱚ ᱵᱮᱸᱜᱟᱲ ᱠᱚ ᱢᱟᱱᱮ ᱱᱤᱛᱳᱜ ᱡᱟᱦᱟᱸ ᱥᱤᱡᱤᱱ ᱚᱱᱩᱯᱟ ᱛᱮ ᱥᱮ ᱪᱟᱸᱫᱳᱠᱤᱭᱟᱹ ᱡᱟᱦᱟᱸ ᱠᱚ ᱞᱟᱹᱠᱛᱤᱭᱟ ᱡᱤᱱᱤᱥ ᱚᱱᱟ ᱠᱚᱜᱮᱞᱮ ᱨᱚᱦᱚᱭᱟ
ᱦᱳᱭ ᱦᱳᱭ ᱦᱳᱭ ᱦᱮᱸ ᱥᱤᱡᱤᱱ ᱨᱮ ᱡᱟᱦᱟᱸ ᱞᱟᱹᱠᱛᱤᱜᱤᱭᱟ ᱚᱱᱟ ᱠᱚ ᱦᱮᱸᱥᱮ
ᱚᱱᱟ ᱠᱚ ᱡᱤᱱᱤᱥ ᱜᱮ ᱟᱨ ᱛᱟᱦᱚᱞᱮ ᱵᱤᱨ-ᱵᱩᱨᱩ ᱠᱚᱫᱚ ᱛᱤᱱᱟᱹᱜ ᱡᱷᱟᱹᱞ ᱨᱮ ᱦᱮᱱᱟᱜ ᱛᱟᱯᱮᱛᱮ
ᱵᱤᱨ-ᱵᱩᱨᱩ ᱠᱚᱫᱚ ᱥᱩᱨ ᱨᱮᱜᱮ ᱢᱮᱱᱟᱜ ᱛᱟᱞᱮ ᱟᱞᱮ ᱫᱚ ᱢᱤᱫ ᱠᱤᱞᱳᱢᱤᱴᱟᱨ ᱦᱚᱸ ᱵᱟᱝ ᱦᱩᱭᱩᱜᱼᱟ᱾
ᱟᱞᱮ ᱫᱚ ᱵᱤᱨ ᱠᱚᱫᱚ ᱢᱟᱱᱮ ᱵᱤᱨ ᱵᱩᱨᱩ ᱠᱚᱫᱚ ᱵᱩᱨᱩ ᱫᱚ ᱥᱟᱺᱜᱤᱧ ᱧᱚᱜᱼᱟ ᱱᱟᱥᱮᱭᱟᱜ, ᱯᱟᱸᱪ ᱠᱤᱞᱳᱢᱤᱴᱟᱨ ᱜᱟᱱ ᱦᱩᱭᱩᱜᱼᱟ᱾
ᱚ ᱟᱫᱚ ᱵᱤᱨ ᱵᱩᱨᱩ ᱠᱷᱚᱱ ᱢᱟ ᱟᱹᱰᱤ ᱨᱚᱠᱚᱢ ᱡᱤᱱᱤᱥ ᱯᱟᱛᱤ ᱠᱚ ᱧᱟᱢᱚᱜ ᱜᱮᱭᱟ᱾
ᱦᱳᱭ ᱦᱳᱭ ᱦᱳᱭ ᱵᱤᱨ- ᱵᱩᱨᱩ ᱠᱷᱚᱱ ᱫᱚ ᱟᱹᱰᱤ ᱡᱤᱱᱤᱥ ᱜᱮ ᱧᱟᱢᱚᱜ ᱛᱟᱦᱮᱱᱟ᱾ ᱥᱟᱦᱟᱱ ᱯᱟᱛᱲᱟ ᱠᱚ, ᱯᱩᱴᱠᱟᱹ ᱠᱚᱺ ᱟᱨ ᱱᱚᱛᱮ ᱥᱮᱸᱫᱽᱨᱟ ᱵᱮᱱ ᱪᱟᱞᱟᱜ ᱠᱷᱟᱡ ᱫᱚ ᱪᱮᱬᱮ-ᱪᱤᱯᱨᱩᱫ ᱠᱚᱵᱮᱱ ᱧᱟᱢ ᱟᱹᱜᱩᱭᱟ, ᱠᱩᱞᱟᱹᱭ ᱠᱚ ᱮᱢᱟᱱ ᱛᱮ
ᱟᱪᱪᱷᱟ ᱱᱤᱛᱚᱜ ᱢᱟ ᱚᱛ ᱯᱩ ᱢᱟᱱᱮ ᱚᱛ ᱯᱩᱴᱠᱟᱹ ᱨᱮᱱᱟᱜ ᱡᱤᱱᱤᱥ ᱠᱚ ᱧᱟᱢᱚᱜ ᱜᱮᱭᱟ ᱠᱚ ᱧᱟᱢᱚᱜ ᱠᱟᱱ ᱜᱮᱭᱟ ᱥᱮ
ᱦᱳᱭ ᱦᱳᱭ ᱱᱚᱛᱮ ᱫᱚ ᱯᱩ ᱩᱫ ᱯᱩᱴᱠᱟᱹ ᱫᱚᱠᱚ ᱚᱢᱚᱱ ᱥᱟᱹᱛ ᱠᱟᱱᱟ ᱦᱟᱸᱜ ᱢᱟᱱᱮ ᱱᱩᱠᱩ ᱯᱩᱴᱠᱟᱹ ᱴᱩᱣᱠᱟᱹ ᱫᱚ ᱟᱫᱚ ᱦᱟᱸᱜ ᱩᱫ ᱦᱟᱸᱜ ᱱᱤᱛᱚᱜ ᱫᱚ ᱦᱟᱸᱜ ᱵᱟᱹᱱᱩᱜᱼᱟ ᱦᱮᱸᱫᱮ ᱩᱫ ᱛᱚᱞᱢᱟᱟ ᱩᱫ ᱠᱚ
ᱚᱸ ᱟᱨ ᱡᱟᱦᱟᱸ ᱠᱚ ᱞᱟᱹᱭᱟ ᱚᱱᱟ ᱠᱤᱛᱟᱹ ᱠᱷᱤᱡᱩᱨ ᱚᱱᱟ ᱦᱚᱸ ᱧᱟᱢᱚᱜ ᱜᱮᱭᱟ
ᱦᱳᱭ ᱦᱳᱭ ᱠᱤᱛᱟᱹ ᱠᱷᱤᱡᱩᱨ ᱢᱟᱱᱮ ᱵᱤᱨ ᱛᱟᱦᱮᱸ ᱞᱮᱱ ᱠᱷᱟᱡ ᱟᱨᱠᱤ ᱟᱨ ᱠᱤ ᱱᱚᱝᱠᱟ ᱫᱚ ᱵᱟᱹᱱᱩᱜᱼᱟ ᱡᱮ ᱵᱤᱨ ᱪᱟᱞᱟᱣ ᱞᱮᱱᱠᱷᱟᱱ ᱫᱚ ᱡᱚᱛᱚ ᱡᱚᱢ ᱡᱤᱱᱤᱥ ᱦᱚᱸᱵᱮᱱ ᱟᱹᱜᱩ ᱫᱟᱲᱮᱭᱟᱜᱼᱟ᱾
ᱦᱮᱸ ᱦᱮᱸ
ᱥᱟᱦᱟᱱ ᱥᱟᱠᱟᱢ ᱦᱚᱸ ᱡᱚᱛᱚ ᱜᱮᱵᱚᱢ ᱟᱹᱜᱩ ᱫᱟᱲᱮᱭᱟᱜᱼᱟ᱾ ᱛᱮᱨᱮᱞ, ᱛᱟᱨᱚᱵ ᱚᱱᱟ ᱠᱚ ᱢᱚᱸᱡᱽ ᱦᱚᱸ ᱢᱮᱱᱟᱜ ᱜᱮᱭᱟ ᱦᱳᱭ ᱥᱚᱥᱚ ᱠᱚ, ᱵᱤᱞᱤ ᱠᱚ ᱠᱤᱛᱟᱹ ᱠᱷᱤᱡᱩᱨ ᱢᱟ ᱦᱮᱱᱟᱜ ᱜᱮ
ᱦᱳᱭ ᱟᱨ ᱛᱟᱦᱚᱞᱮ ᱠᱷᱤᱛᱟᱹ ᱠᱷᱤᱡᱩᱨ ᱠᱚᱫᱚ ᱱᱮᱛᱟᱨ ᱫᱚ ᱜᱤᱫᱽᱨᱟᱹ ᱯᱤᱫᱽᱨᱟᱹ ᱠᱚᱠᱚ ᱵᱩᱡᱽ ᱫᱟ ᱱᱚᱣᱟ ᱫᱚ ᱠᱤᱛᱟᱹ ᱠᱟᱱᱟ ᱥᱮ ᱪᱷᱤᱛ ᱠᱟᱱᱟ ᱠᱚ ᱵᱟᱲᱟᱭ ᱛᱤᱭᱳᱜ ᱫᱫᱟ ᱠᱚ ᱥᱮ
ᱦᱳᱭ ᱦᱳᱭ ᱱᱚᱛᱮ ᱱᱚ ᱱᱚᱛᱮ ᱫᱚ ᱜᱚᱢᱠᱮ ᱟᱫᱚ ᱟᱞᱮ ᱫᱚ ᱢᱮᱱᱟᱜ ᱛᱮ ᱚᱱᱟ ᱫᱚᱠᱚ ᱵᱩᱡᱽ ᱪᱤᱠᱟᱜ ᱜᱮᱭᱟ ᱠᱤᱛᱟᱹ ᱠᱷᱤᱡᱩᱨ ᱠᱚ ᱦᱩᱸ ᱚᱱᱠᱟ ᱪᱮᱞᱮ ᱟᱨ ᱪᱤᱞᱤ ᱵᱤᱞᱤ ᱠᱚ ᱦᱮᱱᱟᱜ ᱠᱚᱫᱚ ᱦᱟᱸᱜ ᱞᱤᱧ ᱦᱤᱲᱤᱧ ᱠᱮᱜᱼᱟ ᱟᱫᱚ
ᱵᱟᱲᱟᱭ ᱛᱮᱠᱚ ᱩᱱᱠᱩ ᱦᱚᱸᱠᱚ ᱡᱚᱢ ᱠᱚᱭᱮᱜ ᱜᱮᱭᱟ
ᱦᱩᱸ ᱦᱩᱸ ᱩᱱᱠᱩ ᱡᱟᱦᱟᱸ ᱠᱚ ᱢᱮᱛᱟᱜ ᱠᱚᱣᱟ ᱦᱟᱣ ᱥᱮ ᱪᱮᱫ
ᱦᱮᱸ ᱦᱮᱸ ᱦᱟᱣ ᱢᱟᱪᱷᱚ ᱱᱚᱣᱟ ᱵᱤᱨ ᱨᱮᱫᱚ ᱫᱚᱢᱮ ᱦᱮᱱᱟᱜ ᱠᱚᱣᱟ ᱠᱤᱱᱛᱩ ᱟᱞᱮ ᱥᱮᱱ ᱫᱚ ᱚᱱᱟ ᱫᱚ ᱵᱟᱹᱱᱩᱜᱼᱟ ᱡᱮ ᱡᱚᱢ ᱦᱮᱣᱟ ᱦᱚᱲ ᱫᱚ ᱵᱟᱝ ᱠᱟᱱᱟᱞᱮ ᱟᱞᱮ ᱫᱚ ᱚᱱᱟ ᱫᱚ
ᱚ
ᱵᱟᱝᱠᱚ ᱡᱚᱢᱠᱚ ᱛᱟᱸᱦᱮᱱᱟ ᱱᱚᱛᱮ ᱫᱚ ᱩᱱᱟᱹᱜ ᱫᱚ
ᱚ
ᱯᱚᱴᱚᱢ ᱵᱮᱱ ᱢᱮᱱ ᱚᱪᱚᱭ ᱫᱟ ᱛᱚ ᱦᱳᱭ ᱦᱳᱭ ᱦᱳᱭ
ᱚᱱᱟ ᱥᱟᱶ ᱛᱮᱫᱚ ᱫᱟᱜ ᱢᱟᱹᱰᱤ ᱥᱟᱶ ᱛᱮᱫᱚ ᱵᱷᱟᱜᱮ ᱵᱩᱡᱷᱟᱹᱜ-ᱟ
ᱦᱮᱸ ᱦᱮᱸ ᱟᱸᱡᱚᱢ ᱠᱟᱜ ᱠᱚᱣᱟᱞᱤᱧ ᱚᱱᱟ ᱫᱚ ᱫᱟᱜ ᱢᱟᱹᱰᱤ ᱥᱟᱶᱛᱮ ᱨᱤᱫ ᱠᱟᱛᱮ ᱟᱹᱰᱤ ᱢᱚᱸᱡᱽ ᱜᱮ ᱵᱩᱡᱷᱟᱹᱜ-ᱟ ᱦᱳᱭ ᱦᱳᱭ
ᱦᱩᱸ ᱦᱩᱸ
ᱚᱱᱟ ᱠᱚᱫᱚ ᱱᱚᱛᱮ ᱫᱚ ᱢᱟᱱᱮ ᱵᱟᱝ ᱠᱟᱱᱟ ᱩᱲᱤᱥᱥᱟ ᱥᱮᱱ ᱵᱮᱥᱤ ᱱᱚᱣᱟ ᱫᱚ ᱡᱚᱢᱟᱠᱚ ᱥᱮ
ᱦᱳᱭ ᱦᱳᱭ ᱳᱲᱤᱥᱥᱟ ᱚᱱᱛᱮ ᱫᱤᱥᱚᱢ ᱨᱮᱱ ᱵᱤᱥᱤ ᱠᱚ ᱡᱚᱢᱟ
ᱦᱳᱭ ᱦᱳᱭ ᱱᱚᱛᱮ ᱫᱚ ᱩᱱᱠᱩ ᱠᱚ ᱦᱮᱡ ᱞᱮᱱᱟ ᱛᱚ ᱢᱤᱫ ᱪᱷᱚᱴ ᱱᱚᱛᱮ ᱟᱫᱚ ᱛᱟᱦᱞᱮ ᱠᱷᱟᱱ ᱫᱚ ᱢᱮᱱᱮᱫ ᱛᱟᱸᱦᱮᱱᱟᱠᱚ ᱵᱟᱹᱵᱩ ᱟᱹᱜᱩ ᱞᱮᱯᱮ ᱛᱟᱦᱚᱞᱮ ᱟᱹᱜᱩᱣᱟᱠᱚ ᱠᱟᱱ ᱛᱟᱸᱦᱮᱱᱞᱮ ᱦᱟᱣ ᱠᱚ ᱚᱱᱠᱟ
ᱚ ᱟᱪᱪᱷᱟ ᱟᱪᱪᱷᱟ ᱟᱞᱮ ᱱᱚᱛᱮ ᱦᱟᱣ ᱫᱚ ᱠᱚ ᱡᱚᱢ ᱫᱚᱠᱚ ᱡᱚᱢ ᱠᱚᱣᱟ ᱦᱮᱸ ᱥᱮ ᱛᱟᱦᱚᱞᱮ ᱱᱤᱛᱚᱜ ᱫᱚ ᱜᱚᱝᱠᱮ ᱡᱚᱢ ᱵᱟᱲᱟ ᱠᱚᱫᱚ ᱦᱩᱭᱮᱱᱟ ᱥᱮ ᱟᱹᱣᱨᱤ
ᱡᱚᱢ ᱵᱟᱲᱟ ᱫᱚ ᱟᱹᱣᱨᱤ ᱦᱩᱭᱩᱜ-ᱟ
ᱝ ᱱᱤᱡᱮ ᱦᱚᱸ ᱦᱟᱯᱮ ᱡᱚᱢ ᱫᱚᱯᱮ ᱟᱹᱨᱤᱭᱟᱜ-ᱟ
ᱦᱮᱸ ᱡᱚᱢ ᱵᱟᱲᱟ ᱦᱳᱭᱳᱜ-ᱟ ᱦᱟᱸᱜ
ᱡᱚᱢ ᱵᱟᱲᱟ ᱦᱩᱭᱩᱜ-ᱟ ᱦᱳᱭ ᱚᱠᱛᱚ ᱠᱚ ᱦᱳᱭ ᱞᱮᱱ ᱠᱷᱟᱱ ᱜᱮ
ᱦᱮᱸ ᱚᱠᱛᱚ ᱠᱚ ᱦᱩᱭ ᱞᱮᱱᱠᱷᱟᱱ ᱜᱮ ᱡᱚᱢ ᱵᱟᱲᱟ ᱫᱚ ᱦᱩᱭᱩᱜ-ᱟ ᱟᱫᱚ ᱤᱥᱤᱱ ᱵᱟᱥᱟᱝ ᱜᱮ ᱟᱹᱨᱤ ᱥᱟᱹᱛᱟ
ᱦᱚ ᱚᱲᱟᱜ ᱜᱚᱝᱠᱮ ᱠᱚᱠᱚ ᱨᱮᱰᱤᱭᱮᱫᱟ ᱥᱮ ᱪᱮᱫ
ᱦᱮᱸ
ᱦᱩᱸ ᱟᱞᱮ ᱱᱚᱛᱮ ᱦᱚᱸ ᱜᱚᱝᱠᱮ ᱵᱤᱨ ᱵᱩᱨᱩ ᱫᱚ ᱥᱩᱨ ᱠᱚᱨᱮᱜ ᱜᱮ ᱢᱮᱱᱟᱜ-ᱟ ᱵᱤᱥᱤ ᱡᱷᱟᱹᱞ ᱠᱚᱨᱮᱜ ᱫᱚ ᱵᱟᱝ ᱛᱟᱦᱞᱮ ᱵᱤᱨ ᱵᱩᱨᱩ ᱮᱱᱟᱜ ᱡᱟᱦᱟᱸ ᱡᱤᱱᱤᱥ ᱠᱚ ᱢᱮᱱᱟᱜ ᱜᱮᱭᱟ ᱟᱥᱛᱮ ᱟᱥᱛᱮ ᱱᱮᱛᱟᱨ ᱠᱚᱨᱮᱱ ᱜᱤᱫᱽᱨᱟᱹ ᱯᱤᱫᱽᱨᱟᱹ ᱠᱚᱫᱚ ᱵᱟᱝ ᱠᱚ ᱵᱩᱡᱽ ᱛᱤᱭᱳᱜ ᱫ ᱱᱚᱣᱟ ᱫᱚ ᱪᱮᱫ ᱠᱟᱱᱟ ᱱᱚᱣᱟ ᱫᱚ ᱪᱮᱫ ᱫᱟᱨᱮ ᱠᱟᱱᱟ ᱦᱮᱸ ᱥᱮ ᱟᱫᱚ ᱟᱵᱚᱚᱸ ᱟᱵᱚ ᱡᱟᱦᱟᱸ ᱠᱷᱮᱨᱣᱟᱞ ᱦᱚᱯᱚᱱ ᱠᱚᱫᱚ ᱟᱥᱛᱮ ᱟᱥᱛᱮ ᱵᱚᱱ ᱤᱭᱟᱹ ᱤᱫᱤᱜ ᱠᱟᱱᱟ ᱥᱮ ᱟᱹᱨᱩᱯᱷᱮᱨᱟ ᱤᱫᱤᱜ ᱠᱟᱱᱟ ᱵᱚᱱ
ᱦᱮᱸ ᱟᱹᱨᱩ ᱯᱷᱮᱨᱟ ᱤᱫᱤᱜ ᱠᱟᱱᱟ ᱵᱚᱱ
ᱦᱮᱸ ᱥᱮᱱ ᱡᱮᱢᱚᱱ ᱱᱤᱛᱚᱜ ᱢᱤᱫᱴᱟᱝ ᱡᱩᱫᱤ ᱜᱤᱫᱽᱨᱟᱹ ᱯᱤᱫᱽᱨᱟᱹ ᱠᱚ ᱡᱩᱫᱤ ᱵᱚᱱ ᱤᱫᱤ ᱠᱚᱣᱟ ᱱᱚᱣᱟ ᱫᱚ ᱪᱮᱫ ᱫᱟᱲᱮ ᱠᱟᱱᱟ ᱩᱱᱠᱩ ᱦᱚᱸ ᱵᱟᱠᱚ ᱵᱩᱡᱽ ᱫᱟᱲᱮᱭᱟᱜ-ᱟ ᱦᱮᱸ ᱥᱮ ᱵᱟᱝ
ᱦᱮᱸ ᱦᱮᱸ
ᱦᱮᱸᱥᱮ ᱡᱮ ᱡᱮᱢᱚᱱ ᱠᱤᱪᱷᱩ ᱠᱤᱪᱷᱩ ᱵᱤᱨ ᱠᱚᱨᱮ ᱫᱟᱨᱮ ᱦᱚᱸ ᱱᱮᱛᱟᱨ ᱫᱚ ᱟᱫᱚ ᱵᱟᱝ ᱧᱟᱯᱟᱢ ᱠᱟᱱᱟ ᱥᱮ
ᱵᱟᱝ ᱧᱟᱯᱟᱢ ᱠᱟᱱᱟ ᱛᱚ ᱱᱚᱛᱮ ᱫᱚ ᱵᱩᱨᱩ ᱢᱮᱱᱟᱜ ᱛᱮ ᱱᱚᱝᱠᱟᱱᱟᱜ ᱟᱞᱮ ᱡᱟᱦᱟᱸ ᱞᱟᱹᱠᱛᱤᱭᱟᱱ ᱡᱤᱱᱤᱥ ᱠᱚᱫᱚ ᱧᱟᱢᱚᱜ ᱠᱟᱱ ᱜᱮᱭᱟ ᱦᱟᱸᱜ
ᱚ ᱵᱷᱟᱜᱤ ᱜᱮ ᱟᱞᱮ ᱱᱚᱛᱮ ᱫᱚ ᱵᱤᱨ ᱫᱚ ᱢᱮᱱᱟᱜ-ᱟ ᱢᱮᱱᱠᱷᱟᱱ ᱡᱟᱦᱟᱸ ᱠᱚ ᱡᱤᱱᱤᱥ ᱫᱚ ᱟᱥᱛᱮ ᱟᱥᱛᱮ ᱟᱫᱚᱜ ᱠᱟᱱ ᱞᱮᱠᱟᱞᱮ ᱵᱩᱡ ᱮᱫᱟ ᱡᱟᱦᱟᱸ ᱫᱟᱨᱮ ᱠᱚᱫᱚ ᱠᱟᱹᱢᱤ ᱢᱟᱱᱮ ᱩᱱᱟᱹᱜ ᱫᱚ ᱵᱟᱝ ᱧᱟᱯᱟᱢ ᱠᱟᱱᱟ ᱟᱨᱠᱤ ᱧᱟᱢ ᱫᱚ ᱧᱟᱢᱚᱜ ᱠᱟᱱᱟ ᱟᱨᱠᱤ ᱠᱤ ᱫᱚᱢᱮ ᱫᱚ ᱵᱟᱝ ᱧᱟᱢᱚᱜ ᱠᱟᱱᱟ ᱟᱨᱠᱤ
ᱫᱚ ᱵᱟᱝ ᱧᱟᱢᱚᱜ ᱠᱟᱱᱟ ᱟᱨᱠᱤ ᱢᱟᱱᱮ ᱟᱱᱟᱴ ᱧᱚᱜ ᱞᱮᱠᱟ
ᱦᱳᱭ ᱟᱱᱟᱴ ᱧᱚᱜ ᱞᱮᱠᱟ ᱵᱩᱡᱷᱟᱹᱜ ᱠᱟᱱᱟ ᱟᱫᱚ ᱱᱚᱣᱟ ᱠᱚ ᱫᱤᱥ ᱥᱟᱵᱠᱟᱢ ᱜᱤᱫᱽᱟᱹᱨ ᱯᱤᱫᱟᱹᱨ ᱠᱚ ᱵᱟᱢ ᱩᱫᱩᱜ ᱦᱚᱴᱚ ᱠᱟᱣᱟ ᱱᱤᱛᱚᱜ ᱟᱫᱚ ᱦᱟᱯᱮᱱ ᱫᱤᱱ ᱱᱚᱣᱟ ᱫᱟᱨᱮ ᱨᱮᱱᱟᱜ ᱵᱮᱵᱚᱦᱟᱨ ᱪᱚᱱᱟᱜ ᱞᱟᱹᱠᱛᱤ ᱵᱟᱠᱚ ᱵᱩᱡᱽ ᱫᱟᱲᱮᱜ
ᱦᱮᱸ ᱦᱮᱸ ᱵᱟᱝᱠᱚ ᱵᱩᱡ ᱫᱟᱲᱮᱭᱟᱜ-ᱟ
ᱦᱮᱸ
ᱥᱮᱫᱟᱭ ᱫᱚᱠᱚ ᱞᱟᱹᱭᱮᱫ ᱛᱟᱦᱮᱸᱱᱟ ᱠᱟ ᱨᱟᱱ ᱨᱮᱦᱮᱫ ᱨᱮᱜᱮ ᱤᱭᱟᱹ ᱢᱟᱱᱮ ᱨᱮᱦᱮᱫ ᱠᱚᱜᱮ ᱛᱮᱠᱚ ᱨᱟᱱ ᱮᱫᱼᱼ ᱛᱟᱦᱮᱱᱟ ᱛᱚ ᱚᱱᱟ ᱠᱚᱦᱚᱸ ᱩᱨᱩᱢ ᱵᱟᱝᱠᱚ ᱩᱨᱩᱢ ᱫᱟᱲᱮᱭᱟᱜᱼᱟ
ᱵᱟᱝ ᱵᱟᱝ ᱩᱱᱟᱹᱜ ᱢᱟᱱᱮ ᱵᱤᱨ ᱨᱮᱱᱟᱜ ᱡᱟᱦᱟᱸ ᱨᱟᱱ ᱢᱩᱨᱱᱜᱟᱹᱱ ᱛᱮᱦᱚ ᱟᱹᱰᱤ ᱯᱟᱹᱦᱤᱞ ᱦᱟᱯᱲᱟᱢ ᱠᱚᱫᱚ
ᱦᱮᱸ ᱦᱮᱸ ᱦᱮᱸ ᱟᱹᱰᱤ ᱦᱮᱸ ᱟᱹᱰᱤ ᱯᱟᱹᱟᱦᱤᱞᱤ ᱨᱮ ᱞᱟᱜᱟᱣ ᱠᱟᱫᱟ ᱠᱚ ᱱᱤᱝᱠᱟᱱ ᱦᱚᱲ ᱦᱚᱸ ᱩᱱᱟᱹᱜ ᱫᱚ ᱵᱟᱲᱟᱭ ᱵᱟᱹᱱᱩᱜ-ᱟ ᱛᱚ ᱫᱟᱫᱩ ᱦᱚᱲᱮ ᱛᱟᱦᱮᱸ ᱞᱮᱱᱟ ᱩᱱᱤ ᱫᱚ ᱚᱱᱟ ᱠᱚ ᱟᱹᱰᱤ ᱟᱹᱰᱤ ᱵᱟᱲᱟᱭ ᱠᱟᱱ ᱛᱟᱦᱮᱱᱟ ᱨᱟᱱ ᱢᱩᱨᱜᱟᱹᱱ ᱜᱮ ᱡᱟᱦᱟᱱᱟᱜ ᱜᱮ ᱦᱟᱹᱥᱩ ᱢᱮᱱ ᱛᱟᱦᱮᱱᱟ ᱛᱟᱦᱚᱞᱮ ᱩᱱᱤ ᱟᱹᱜᱩ ᱜᱚᱫ ᱠᱮᱫ ᱜᱮ ᱱᱟᱥᱮ ᱪᱟᱞᱟᱣ ᱠᱟᱛᱮᱫ ᱵᱤᱨ ᱥᱩᱨ ᱜᱮᱭ ᱛᱟᱦᱮᱸ ᱞᱮᱱᱟ ᱥᱮ ᱟᱹᱜᱩ ᱜᱚᱫ ᱞᱟᱹᱜᱤᱫ ᱜᱮ ᱱᱚᱣᱟ ᱛᱚᱜᱚᱡ ᱠᱟᱛᱮᱫ ᱡᱚᱢ ᱢᱮᱦᱟᱜ ᱪᱟᱵᱟᱜ-ᱟ
ᱱᱚ ᱟᱫᱚ ᱱᱮᱛᱟᱨ ᱨᱮᱫᱚ ᱦᱚᱲ ᱠᱚᱦᱚᱸ ᱛᱚ ᱱᱚᱝᱠᱟ ᱜᱮᱛᱚ ᱢᱟᱱᱮ ᱱᱮᱛᱟᱨ ᱫᱚ ᱟᱫᱚ ᱵᱤᱨ ᱨᱮᱱᱟᱜ ᱡᱤᱱᱤᱥ ᱫᱚ ᱩᱱᱟᱹᱜ ᱵᱟᱠᱚ ᱜᱩᱨᱩᱛᱛᱚᱣᱟᱜ ᱠᱟᱱᱟ ᱥᱮ ᱵᱟᱠᱚ ᱚᱱᱟ ᱪᱮᱛᱟᱱ ᱨᱮ ᱩᱱᱟᱹᱜ ᱤᱭᱟᱹ ᱵᱟᱠᱚ ᱧᱟᱢ ᱮᱫᱟᱠᱚ ᱞᱟᱹᱭᱟ ᱦᱮᱸ ᱥᱮ ᱡᱮᱢᱚᱱ ᱯᱟᱹᱦᱤᱞ ᱫᱚ ᱵᱤᱨ ᱪᱮᱛᱟᱱ ᱨᱮᱜᱮ ᱡᱚᱛᱚ ᱠᱤᱪᱷᱩ
ᱧᱟᱢ ᱫᱚ ᱧᱟᱢᱚᱜ ᱜᱮᱭᱟ ᱚᱱᱟ ᱨᱟᱱ ᱢᱩᱨᱜᱟᱹᱱ ᱵᱤᱨ ᱠᱚᱨᱮᱱᱟᱜ ᱨᱟᱱ ᱨᱮᱦᱮᱫ ᱦᱚᱸ ᱛᱚ ᱢᱮᱱᱠᱷᱟᱱ ᱠᱷᱟᱱ ᱫᱚ ᱟᱵᱚ ᱟᱨᱠᱤ ᱚᱱᱟ ᱫᱚ ᱵᱟᱵᱚᱱ ᱤᱭᱟᱹᱭ ᱫᱟ ᱥᱮ
ᱦᱳᱭ ᱵᱟᱵᱚᱱ ᱵᱮᱵᱚᱦᱟᱨ ᱮᱫᱟ ᱥᱮ
ᱦᱳᱭ ᱟᱨ ᱠᱷᱟᱡ ᱫᱚ ᱚᱱᱟ ᱫᱚ ᱴᱷᱤᱠ ᱩᱱᱤ ᱟᱭᱟᱜ ᱫᱚ ᱠᱟᱹᱢᱤ ᱫᱚᱭ ᱠᱟᱹᱢᱤ ᱜᱮᱭᱟ
ᱦᱮᱸ ᱠᱟᱹᱢᱤ ᱫᱚᱭ ᱠᱟᱹᱢᱤᱭᱟ ᱴᱷᱤᱠ ᱜᱮ ᱦᱩᱸ ᱦᱩᱸ ᱫᱤᱭᱮ ᱜᱚᱝᱠᱮ ᱳᱜ ᱠᱚᱫᱚ ᱢᱤᱫ ᱵᱟᱨ ᱡᱚᱢ ᱦᱩᱭᱱᱟ ᱥᱮ ᱟᱣᱨᱤ ᱛᱟᱦᱚᱞᱮ
ᱩᱫ ᱠᱚᱫᱚ ᱜᱚᱢᱠᱮ ᱡᱚᱢ ᱫᱚ ᱟᱣᱨᱤ ᱦᱩᱭᱩᱜᱼᱟ ᱛᱚ ᱯᱩᱴᱠᱟᱹ ᱠᱚᱫᱚ ᱡᱚᱢ ᱦᱩᱭᱮᱱ ᱜᱮᱭᱟ ᱯᱩᱴᱠᱟᱹ ᱥᱩᱲᱟᱹ ᱢᱤᱫ ᱫᱤᱱ ᱥᱩᱲᱟᱹ ᱞᱤᱧ ᱡᱚᱢ ᱠᱮᱫᱟ ᱟᱹᱰᱤ
ᱚ
ᱢᱚᱡᱽ ᱞᱤᱧ ᱟᱹᱭᱠᱟᱹᱣ ᱠᱮᱫᱼᱟ ᱡᱚᱢ ᱠᱟᱛᱮᱫ
ᱦᱮᱸ ᱦᱮᱸ
ᱛᱚ ᱱᱚᱛᱮ ᱫᱚ ᱰᱷᱮᱨ ᱜᱮ ᱚᱢᱚᱱᱚᱜ ᱛᱟᱦᱮᱱᱟ ᱥᱮ ᱛᱟᱦᱚᱞᱮ ᱠᱷᱟᱡ ᱫᱚ ᱢᱤᱫ ᱫᱤᱱ ᱫᱚ ᱟᱹᱜᱩ ᱞᱮᱫᱟᱠᱚ
ᱟᱹᱞᱤᱧ ᱦᱚᱸ ᱩᱫ ᱯᱩᱴᱠᱟᱹ ᱥᱩᱨᱮ ᱫᱚ ᱢᱤᱫ ᱫᱤᱱ ᱜᱮᱞᱤᱧ ᱡᱚᱢ ᱞᱮᱫᱟ ᱟᱹᱜᱩ ᱞᱮᱫᱟ ᱠᱚ ᱟᱫᱚ ᱡᱚᱢ ᱦᱩᱭᱱᱟ ᱟᱹᱰᱤ ᱵᱷᱟᱜᱮ ᱜᱮ ᱵᱩᱡᱽ ᱮᱱᱟ ᱠᱟᱹᱴᱤᱡ ᱟᱰᱤᱫᱤᱱ ᱛᱚ ᱨᱮ ᱡᱚᱢ ᱦᱩᱭᱮᱱ ᱛᱮ ᱥᱤᱵᱤᱞ ᱜᱮ ᱠᱟᱹᱴᱤᱡ ᱵᱩᱡᱽ ᱮᱱᱟ ᱟᱨᱠᱤ
ᱟᱫᱚ ᱱᱚᱣᱟ ᱫᱚ ᱥᱮᱨᱢᱟ ᱨᱮ ᱢᱤᱫ ᱪᱷᱚᱴ ᱜᱮᱛᱚ ᱧᱟᱢᱚᱜᱼᱟ
ᱦᱮᱸ ᱦᱮᱸ ᱤᱱᱟᱹᱛᱮ ᱟᱹᱰᱤ ᱢᱚᱸᱡᱽ ᱧᱚᱜ ᱜᱮ ᱵᱩᱡᱷᱟᱹᱜᱼᱟ ᱥᱮ ᱦᱮᱸ ᱦᱮᱸ
ᱟᱫᱚ ᱦᱟᱸᱜ ᱱᱚᱣᱟ ᱫᱚ ᱯᱩᱴᱠᱟᱹ ᱪᱟᱵᱟ ᱪᱟᱵᱟ ᱥᱟᱶ ᱛᱮ ᱦᱟᱸᱜ ᱱᱚᱛᱮ ᱫᱚ ᱟᱫᱚ ᱦᱮᱸᱫᱮ ᱩᱫ
ᱦᱳᱭ ᱦᱮᱸᱫᱮ ᱦᱮᱸᱫᱮ ᱛᱟᱯᱚᱨᱮ ᱯᱩᱨ ᱯᱟᱴᱠᱟ ᱠᱚ ᱥᱮ
ᱦᱳᱭ ᱦᱳᱭ ᱚᱱᱟ ᱠᱚᱫᱚ ᱱᱚᱛ ᱱᱚᱛᱮᱫ ᱫᱚᱢᱮ ᱡᱟᱹᱥᱛᱤ ᱧᱚᱜ ᱜᱮ ᱧᱟᱢᱚᱜ ᱛᱟᱦᱮᱱᱟ ᱚᱱᱟ ᱠᱚ ᱫᱚ ᱳᱫ ᱫᱚ
ᱚ
ᱦᱩᱸ ᱱᱚᱣᱟ ᱟᱞᱮᱜᱮ ᱱᱚᱣᱟ ᱫᱷᱟᱨᱮ ᱯᱟᱥᱮ ᱫᱚ ᱟᱞᱮᱜᱮ ᱵᱤᱨ ᱱᱚᱣᱟ ᱜᱚᱴᱟ ᱟᱞᱮ ᱟᱹᱛᱩ ᱫᱷᱟᱨᱮ ᱯᱟᱥᱮ ᱟᱠᱚᱨᱮᱱ ᱜᱚᱴᱟ ᱚᱸᱰᱮ ᱠᱚ ᱪᱟᱞᱟᱜᱼᱟ ᱥᱮᱛᱟᱜ ᱵᱷᱳᱨ ᱠᱷᱚᱡ ᱠᱚ ᱪᱟᱞᱟᱜᱼᱟ
ᱦᱮᱸ ᱦᱮᱸ
ᱢᱟᱱᱮ ᱯᱟᱛᱟ ᱦᱩᱭᱩᱜ ᱠᱟᱱ ᱞᱮᱠᱟ ᱵᱮᱱ ᱵᱩᱡᱟ ᱡᱮ ᱵᱤᱨ ᱨᱮ ᱚᱱᱠᱟ ᱦᱚᱲ
ᱦᱮᱸ ᱦᱮᱸ ᱩᱫ ᱨᱮᱱᱟᱜ ᱤᱭᱟᱹ ᱛᱚ ᱥᱤᱵᱤᱞ ᱛᱚ
ᱦᱮᱸ
ᱥᱤᱡᱤᱱ ᱨᱮᱱᱟᱜ ᱦᱚᱛᱮᱫ ᱛᱚ ᱚᱱᱟᱛᱮ ᱫᱚᱢᱮ ᱜᱮᱠᱚ ᱦᱚᱲᱚᱨ ᱠᱚᱫᱚ ᱠᱚ ᱪᱟᱞᱟᱜ ᱜᱮᱭᱟ ᱩᱱᱟᱹ ᱞᱟᱹᱜᱤᱫ ᱫᱚ ᱟᱪᱪᱷᱟ
ᱦᱮᱸ ᱟᱨ ᱩᱛᱩ ᱠᱚᱦᱚᱸ ᱠᱟᱹᱴᱤᱡ ᱤᱭᱟᱹᱜ ᱠᱟᱱᱟᱞᱮᱱᱟ ᱠᱟᱹᱴᱤᱡ
ᱦᱮᱸ ᱦᱮᱸ ᱢᱤᱫ ᱵᱮᱲᱟ ᱡᱩᱫᱤ ᱚᱸᱰᱮ ᱠᱷᱚᱱ ᱵᱤᱨ ᱡᱚᱠᱷᱚᱱ ᱡᱤᱱᱤᱥ ᱧᱟᱢᱚᱜᱼᱟ
ᱚᱱᱟ ᱠᱚ ᱟᱹᱜᱩ ᱠᱟᱛᱮᱫ ᱱᱟᱥᱮᱭᱟᱜ
ᱦᱳᱭ ᱦᱮᱸ ᱥᱮ ᱜᱚᱝᱠᱮ ᱟᱞᱟᱝ ᱦᱟᱛᱚ ᱛᱟᱦᱚᱞᱮ ᱚᱠᱛᱚ ᱠᱚᱦᱚᱸᱛᱚ ᱟᱫᱚ ᱵᱟᱹᱱᱩᱜ ᱛᱟᱞᱟᱝᱟ
ᱦᱮᱸ ᱦᱮᱸ ᱵᱟᱹᱱᱩᱜᱼᱟ ᱩᱱᱟᱹᱜ ᱫᱚ
ᱦᱮᱸ ᱥᱮ ᱪᱟᱵᱟ ᱦᱤᱡᱩᱜ ᱠᱟᱱ ᱛᱟᱞᱟᱝ-ᱟ
ᱦᱚᱭ
ᱱᱤᱝᱠᱟᱹ ᱟᱵᱟᱨ ᱚᱛᱚᱢ ᱛᱟᱭᱱᱚᱢ ᱨᱚᱯᱚᱲ ᱵᱟᱲᱟ ᱫᱚ ᱦᱩᱭᱩᱜ ᱜᱮᱭᱟ ᱦᱮᱸ ᱥᱮ ᱪᱮᱫ
ᱦᱳᱭ ᱦᱳᱭ
ᱦᱮᱸ ᱟᱪᱪᱷᱟ ᱫᱤᱭᱮ ᱡᱚᱢ ᱠᱟᱛᱮᱜ ᱫᱚ ᱦᱮᱸ ᱛᱮ ᱫᱟᱜ ᱡᱟᱹᱲᱤ ᱛᱮᱦᱮᱧ ᱫᱚ ᱥᱮᱛᱟᱜ ᱠᱷᱚᱱ ᱜᱮ ᱫᱟᱜ ᱫᱚ ᱵᱟᱭ ᱫᱟᱜᱟᱜ ᱨᱮᱦᱚᱸ ᱢᱟᱱᱮ ᱚᱱᱠᱟ ᱢᱤᱭᱟᱹ ᱟᱠᱟᱥ ᱫᱚᱭ ᱫᱚᱦᱚ ᱞᱮᱫᱟᱭ
ᱦᱳᱭ ᱦᱳᱭ ᱦᱳᱭ ᱱᱚᱛᱮ ᱦᱚᱸ ᱢᱤᱫ ᱵᱟᱨ ᱴᱷᱚᱯ ᱫᱚ ᱡᱚᱨᱚᱜ ᱠᱟᱱ ᱛᱟᱦᱮᱸᱱ ᱜᱮᱭᱟ ᱟᱫᱚ ᱵᱷᱟᱨᱚᱛ
ᱟᱪᱪᱷᱟ ᱟᱪᱪᱷᱟ
ᱠᱷᱚᱱ ᱫᱚ ᱚᱱᱠᱟ ᱫᱚ ᱵᱟᱝ ᱤᱭᱟᱹ ᱠᱟᱫᱟᱭ ᱵᱷᱟᱜ ᱜᱮ ᱛᱟᱦᱮᱸ ᱞᱮᱱᱟ